ᱦᱮᱞᱳ ᱾
ᱦᱮᱸ ᱦᱮᱞᱳ ᱾
ᱱᱮᱨ ᱦᱳᱭ ᱡᱚᱦᱟᱨ ᱜᱮ ᱨᱚᱲ ᱠᱚ ᱟᱸᱡᱚᱢᱚᱜ ᱠᱟᱱᱟ ᱵᱮᱥ ᱞᱮᱠᱟ?
ᱦᱮᱸ ᱨᱚᱲ ᱫᱚ ᱵᱮᱥ ᱞᱮᱠᱟ ᱜᱮ ᱟᱡᱚᱢᱚᱜ ᱠᱟᱱᱟ ᱾ ᱟᱞᱤᱧᱟᱜ ᱨᱚᱲ ᱪᱮᱫ ᱞᱮᱠᱟ ᱟᱡᱚᱢᱚᱜ ᱠᱟᱱᱟ, ᱱᱟᱯᱟᱭ ᱜᱮ?
ᱵᱤᱱᱟᱜ ᱟᱵᱤᱱᱟᱜ ᱦᱚᱸ ᱵᱮᱥ ᱜᱮ ᱟᱸᱡᱚᱢᱚᱜ ᱠᱟᱱᱟ ᱾
ᱟᱪᱪᱷᱟ ᱾
ᱦᱳᱭ ᱦᱳᱭ ᱾
ᱪᱮᱫ ᱞᱮᱠᱟ ᱢᱮᱱᱟᱜ ᱵᱤᱱᱟ ᱛᱟᱦᱚᱞᱮ?
ᱟᱹᱞᱤᱧ ᱟᱹᱞᱤᱧ ᱫᱚ ᱱᱟᱯᱟᱭ ᱵᱟᱲᱟ ᱜᱮ ᱱᱤᱛᱚᱜ ᱫᱚ ᱱᱟᱯᱟᱭ ᱜᱮᱛᱚ ᱾
ᱟᱪᱪᱷᱟ ᱟᱪᱪᱷᱟ᱾
ᱦᱳᱭ ᱟᱯᱮ ᱠᱚᱜᱮ?
ᱟᱞᱮ ᱫᱚ ᱥᱮ ᱟᱹᱞᱤᱧ ᱟᱹᱰᱤ ᱱᱟᱯᱟᱭ ᱜᱮ ᱢᱮᱱᱟᱜ ᱞᱤᱧᱟᱹ ᱚᱲᱟᱜ ᱠᱚᱨᱮ ᱦᱚᱸ ᱟᱹᱰᱤ ᱱᱟᱯᱟᱭ ᱜᱮ ᱢᱮᱱᱟᱜ ᱠᱚᱣᱟ ᱡᱚᱛᱚ ᱦᱚᱲᱜᱮ ᱾ ᱞᱟᱹᱭ ᱟᱹᱞᱤᱧ ᱚᱱᱛᱮ ᱠᱤ ᱫᱟᱜ ᱮᱫ ᱠᱟᱱᱟᱭ ᱱᱤᱛᱳᱜ ᱦᱚᱸ?
ᱵᱟᱝ-ᱟ ᱟᱞᱮ ᱥᱮᱫ ᱫᱚᱭ ᱥᱤᱛᱩᱝ ᱠᱟᱫᱟ ᱾
ᱟᱪᱪᱷᱟ ᱟᱪᱪᱷᱟ ᱟᱞᱮᱥᱮᱜ ᱢᱟ ᱟᱹᱰᱤ ᱡᱳᱨ ᱫᱟᱜ ᱮᱫᱽ ᱠᱟᱱ ᱱᱤᱛ ᱦᱚᱸᱭ ᱫᱟᱜ ᱮᱫᱽ ᱠᱟᱱ ᱜᱮᱭᱟ ᱾
ᱚᱸ ᱟᱞᱮ ᱥᱮᱱ ᱫᱚ ᱵᱟᱭ ᱫᱟᱜ ᱫᱟ, ᱥᱤᱛᱩᱝ ᱠᱟᱫᱟᱭ ᱾
ᱟᱪᱪᱷᱟ ᱟᱪᱪᱷᱟ ᱾
ᱦᱳᱭ ᱾ ᱟᱨ ᱛᱚᱵᱮ ᱪᱮᱫ ᱠᱚᱯᱮ ᱪᱤᱠᱟᱹ ᱵᱟᱲᱟᱭ-ᱟ?
ᱪᱮᱫ ᱦᱚᱸ ᱵᱟᱝ ᱱᱚᱜᱼᱚᱭ ᱚᱲᱟᱜ ᱠᱚᱨᱮ ᱜᱮ ᱾ ᱦᱩᱲᱩ ᱨᱚᱦᱚᱭ ᱪᱟᱞᱟᱜ ᱠᱟᱱᱟ ᱟᱨ ᱛᱮᱦᱤᱧ ᱫᱚ ᱠᱤᱪᱷᱩ ᱦᱩᱲᱩ ᱨᱚᱦᱚᱭ ᱞᱮ ᱨᱚᱦᱚᱭ ᱠᱮᱫᱛᱮ ᱟᱨ ᱱᱚᱜᱼᱚᱭ ᱚᱲᱟᱜ ᱨᱮ ᱱᱤᱛᱳᱜ ᱢᱮᱱᱟᱜ ᱞᱮᱭᱟ ᱦᱮᱡ ᱠᱟᱱᱟᱞᱮ ᱱᱚᱜᱼᱚᱭ ᱠᱤᱪᱷᱩ ᱠᱷᱟᱱ ᱜᱮᱞᱮ ᱠᱟᱱᱟ ᱾
ᱚᱻ ᱟᱞᱮ ᱞᱮ ᱪᱟᱵᱟ ᱠᱮᱜᱼᱟ ᱞᱮ ᱟᱫᱚ ᱱᱤᱛᱚᱜ ᱫᱚ ᱠᱟᱹᱢᱤ ᱞᱮ ᱪᱟᱞᱟᱜ ᱠᱟᱱᱟ ᱚᱱᱟ ᱦᱚᱲᱟᱜ ᱟᱫᱚ ᱢᱤᱫ ᱵᱮᱞᱟ ᱠᱟᱹᱢᱤ ᱠᱟᱛᱮᱜ ᱦᱮᱜ ᱦᱩᱭ ᱠᱟᱱᱟ ᱟᱫᱚ ᱱᱤᱛᱚᱜ ᱫᱚ ᱡᱤᱨᱟᱹᱣ ᱵᱟᱲᱟ ᱦᱩᱭ ᱠᱟᱱᱟ ᱾
ᱟᱪᱪᱷᱟ ᱟᱪᱪᱷᱟ, ᱟᱯᱮ ᱥᱮᱱᱟᱜ ᱚᱱᱛᱮᱱᱟᱜ ᱦᱩᱲᱩ ᱨᱚᱦᱚᱭ ᱫᱚ ᱠᱚᱢᱯᱞᱤᱴ ᱦᱩᱭ ᱠᱟᱱᱟ?
ᱦᱚᱸ ᱪᱟᱵᱟᱣ ᱠᱟᱱᱟ ᱢᱩᱪᱟᱹᱫ ᱠᱟᱱᱟ ᱟᱫᱚ ᱦᱳᱭ ᱢᱩᱪᱟᱹᱫ ᱠᱟᱱᱟ ᱾
ᱟᱪᱪᱷᱟ ᱾
ᱦᱳᱭ ᱾
ᱟᱞᱮ ᱥᱮᱫ ᱦᱮᱡ ᱞᱮᱠᱷᱟᱱ ᱫᱟᱜ ᱮ ᱠᱟᱱᱛᱮ ᱤᱱᱟᱹᱜ
ᱟᱞᱮ ᱫᱚ ᱵᱟᱭ ᱫᱟᱜ ᱢᱟᱱᱮ ᱤᱭᱟᱹᱜ-ᱟ᱾ ᱚᱱᱟ ᱤᱭᱟᱹ ᱠᱚᱛᱮᱞᱮ ᱨᱚᱦᱚᱭ ᱜᱮᱭᱟ ᱞᱮ ᱚᱱᱟ ᱪᱮᱫ ᱠᱚ ᱞᱟᱹᱭᱟ ᱚᱱᱟ ᱟᱯᱮ ᱥᱮᱱ ᱫᱚ ᱵᱟᱹᱧ ᱵᱟᱲᱟᱭᱟ ᱟᱞᱮ ᱥᱮᱱ ᱫᱚ ᱫᱤ ᱠᱚ ᱞᱟᱹᱭᱟ᱾
ᱦᱩᱸ᱾
ᱟᱞᱮ ᱥᱮᱱ ᱫᱚ ᱫᱟᱜ ᱠᱟᱜ ᱜᱮᱭᱟᱭ ᱢᱟᱲᱟᱝ, ᱛᱤᱦᱤᱧ ᱫᱚ ᱵᱟᱭ ᱫᱟᱜ ᱫᱟ ᱟᱞᱮ ᱥᱮᱱ ᱫᱚ᱾
ᱟᱪᱪᱷᱟ᱾
ᱦᱳᱭ᱾
ᱛᱚ ᱦᱩᱲᱩ ᱢᱚᱛᱚ ᱜᱮᱥᱮ ᱟᱨᱦᱚᱸ ᱚᱱᱠᱟ ᱡᱟᱦᱟᱱᱟᱜ ᱠᱚᱯᱮ ᱪᱟᱥᱫᱟ ᱥᱮᱯᱮ ᱨᱚᱦᱚᱭ ᱫᱟ?
ᱚᱱᱟ ᱥᱚᱵᱽᱡᱤ ᱞᱮ ᱪᱟᱥ ᱠᱟᱜᱼᱟ᱾ ᱚᱲᱟᱜ ᱨᱮᱜᱮ ᱚᱱᱟ ᱵᱟᱲᱜᱮ ᱨᱮ᱾
ᱵᱟᱲᱜᱮ ᱠᱚᱨᱮ ᱵᱟᱝ᱾ ᱛᱟᱦᱞᱮ ᱪᱮᱫ ᱥᱚᱵᱽᱡᱤ ᱚᱱᱠᱟᱯᱮ ᱪᱟᱥ ᱠᱟᱫᱟ?
ᱤᱭᱟᱹ ᱯᱩᱨᱟᱹᱭ ᱞᱮ ᱪᱟᱥ ᱠᱟᱜᱼᱟ ᱞᱮ ᱟᱨ ᱠᱚᱦᱸᱰᱟ ᱟᱨ ᱯᱚᱴᱚᱞ, ᱡᱷᱤᱸᱜᱟᱹ, ᱟᱨ ᱰᱟᱺᱰᱤᱡ ᱟᱲᱟᱜ᱾ ᱚᱱᱟ ᱠᱚᱜᱮ ᱞᱮ ᱪᱟᱥ ᱮᱫᱟ ᱟᱞᱮ᱾
ᱛᱚ
ᱚᱱᱟ ᱟᱞᱮ ᱡᱚᱢ ᱞᱟᱹᱜᱤᱜ ᱚᱱᱟ ᱤᱭᱟᱹ ᱞᱟᱹᱜᱤᱫ ᱫᱚ ᱵᱟᱝ ᱟᱨ ᱦᱚᱛᱚᱫ ᱟᱨ ᱚᱱᱟ ᱵᱟᱹᱲᱤᱭᱟᱹ᱾
ᱟᱨ ᱚᱱᱠᱟ ᱵᱟᱡᱟᱨ ᱟᱠᱷᱨᱤᱧ ᱞᱟᱹᱜᱤᱫ ᱫᱚ ᱵᱟᱠᱚ ᱪᱟᱥ ᱵᱟᱲᱟᱭ ᱫᱟ ᱟᱯᱮᱥᱮᱫ?
ᱟᱸ ᱵᱟᱡᱟᱨ ᱟᱹᱠᱷᱨᱤᱧ ᱞᱟᱜᱤᱫᱷ ᱫᱚ ᱦᱚᱜᱼᱚᱭ ᱱᱤᱛᱚᱜ ᱟᱫᱚ ᱟᱣᱨᱤ ᱞᱮ ᱪᱟᱥᱟ ᱱᱤᱛᱚᱜ ᱫᱚ ᱦᱩᱲᱩ ᱠᱚᱜᱮ ᱪᱟᱥ ᱦᱩᱭᱩᱜ ᱠᱟᱱᱟ ᱛᱚ ᱟᱫᱚ ᱚᱱᱟ ᱠᱚᱫᱚ ᱟᱹᱣᱨᱤᱭᱟᱜ-ᱟᱞᱮ᱾
ᱟᱞᱮ ᱥᱮᱫ ᱞᱟᱹᱭ ᱞᱮᱠᱷᱟᱱ ᱟᱞᱮᱥᱮᱫ ᱦᱚᱸᱠᱚ ᱪᱟᱥ ᱫᱚᱠᱚ ᱪᱟᱥ ᱠᱟᱜ, ᱪᱟᱥ ᱠᱟᱜ ᱜᱮᱭᱟ᱾ ᱟᱨ ᱟᱞᱮ ᱫᱚ ᱱᱤᱡᱮ ᱛᱮᱫᱚ ᱚᱝᱠᱟ ᱥᱚᱵᱽᱡᱤ ᱠᱚᱫᱚ ᱵᱟᱞᱮ ᱪᱟᱥ ᱜᱮᱭᱟ ᱟᱹᱰᱤ ᱠᱚᱢ᱾
ᱤᱭᱟᱹ ᱛᱚᱵᱮ
ᱦᱮᱸ ᱠᱤᱨᱤᱧ ᱵᱷᱚᱨ, ᱠᱤᱨᱤᱧ ᱵᱷᱚᱨᱥᱟ ᱜᱮ ᱢᱮᱱᱟᱜ ᱞᱮᱭᱟ ᱛᱚ ᱱᱚᱱᱛᱮ ᱠᱤᱪᱷᱩ ᱠᱚᱫᱚ ᱚᱱᱟ ᱢᱟᱹᱨᱤᱪ ᱠᱚ ᱟᱨ ᱵᱤᱞᱟᱹᱛᱤ ᱞᱟᱹᱭ ᱞᱮᱠᱷᱟᱡ ᱚᱱᱟ ᱠᱚᱫᱚ ᱱᱤᱡᱮ ᱛᱮᱜᱮ ᱚᱲᱟᱜ ᱨᱮᱜᱮ ᱢᱟᱱᱮ ᱮᱢᱱᱤ ᱥᱚᱵᱽᱡᱤ ᱠᱚ ᱡᱟᱦᱟᱸ ᱢᱮᱱᱟᱜᱼᱟ, ᱵᱮᱸᱜᱟᱲ, ᱟᱹᱞᱩ ᱚᱱᱟ ᱠᱚᱫᱚ ᱵᱟᱡᱟᱨ ᱠᱷᱚᱱ ᱜᱮᱞᱮ ᱠᱤᱨᱤᱧ ᱟᱹᱜᱩᱭᱟ ᱾
ᱚ, ᱟᱞᱮ ᱫᱚ ᱚᱱᱟ ᱵᱮᱸᱜᱟᱲ ᱛᱚ ᱚᱱᱟ ᱫᱚᱞᱮ ᱠᱤᱨᱤᱧᱟ, ᱢᱮᱱᱠᱷᱟᱱ ᱟᱹᱞᱩ ᱫᱚ ᱵᱟᱞᱮ ᱠᱤᱨᱤᱧᱟ ᱾ ᱟᱞᱮ ᱫᱚ ᱟᱹᱞᱩ ᱫᱚᱞᱮ ᱨᱚᱦᱚᱭ ᱞᱮᱫᱟ ᱛᱚ ᱾ ᱟᱫᱚ ᱚᱲᱟᱜ ᱨᱮᱱᱟᱜ ᱜᱮ ᱦᱮᱱᱟᱜ ᱟᱠᱟᱫᱟ ᱟᱹᱞᱩ ᱫᱚ ᱦᱟᱸᱜ ᱾
ᱱᱤᱛᱚᱝ ᱢᱟ ᱟᱞᱮ ᱥᱮᱫ ᱫᱚ ᱪᱟᱥ ᱞᱮᱠᱟ ᱞᱮ ᱧᱮᱞ ᱞᱮᱠᱷᱟᱱ ᱫᱚ ᱦᱩᱲᱩ ᱨᱚᱦᱚᱭ ᱜᱮ ᱟᱨ ᱤᱴᱟᱹ ᱪᱤᱴᱷᱟᱸ ᱤᱱᱟᱹ ᱵᱟᱫ ᱯᱚᱨᱮ ᱢᱮᱱᱟᱜᱼᱟ ᱮᱴᱟᱜ ᱟᱠᱳ ᱾ ᱦᱩᱲᱩ ᱡᱚᱠᱷᱚᱱ ᱨᱚᱦᱚᱭ ᱠᱟᱛᱮ ᱛᱟᱯᱚᱨ ᱜᱮᱫ ᱠᱟᱛᱮ ᱠᱚᱢ ᱵᱮᱥᱤ ᱠᱟᱛᱮ ᱟᱨᱦᱚᱸ ᱢᱮᱱᱟᱜᱼᱟ ᱚᱱᱠᱟ ᱛᱩᱲᱤ ᱜᱩ ᱡᱚᱸᱰᱨᱟ ᱠᱚᱞᱮ ᱪᱟᱥ ᱜᱮᱭᱟ ᱱᱤᱛᱚᱝ ᱫᱚ ᱟᱯᱟᱛᱚᱛᱚ ᱦᱩᱲᱩᱜᱤ, ᱤᱱᱟᱹ ᱜᱮᱞᱮ ᱪᱟᱥ ᱟᱠᱟᱫᱟ ᱾
ᱦᱮᱸ ᱛᱚ, ᱵᱚᱨᱥᱟ ᱫᱤᱱ ᱨᱮ ᱢᱟ ᱦᱩᱲᱩ ᱜᱤᱵᱩᱱ ᱪᱟᱥ ᱟᱛᱚ ᱡᱚᱛᱚ ᱦᱚᱲ ᱜᱮ ᱾ ᱦᱮᱸ ᱦᱩᱸ, ᱟᱞᱮ ᱥᱮᱱ ᱦᱚᱸ ᱦᱩᱲᱩ ᱜᱮ ᱦᱟᱸᱜ ᱪᱟᱥ ᱦᱩᱭ ᱟᱠᱟᱱᱟ ᱾ ᱟᱨ ᱚᱱᱮ ᱚᱲᱟᱜ ᱨᱮ ᱡᱚᱢ ᱵᱟᱠᱷᱨᱟ ᱢᱟᱱᱮ ᱱᱚᱝᱠᱟ ᱩᱛᱩ ᱛᱮᱱᱟᱜ ᱞᱮ ᱨᱚᱦᱚᱭ ᱠᱟᱫᱟ ᱛᱷᱚᱲᱟ ᱾ ᱟᱨ ᱛᱚᱵᱮ ᱫᱟᱠᱟ ᱠᱚᱫᱚ ᱯᱮ ᱡᱚᱢ ᱠᱮᱫᱟ ᱥᱮ ᱵᱟᱝ?
ᱫᱟᱠᱟ ᱠᱚᱫᱚ ᱱᱤᱛᱚᱜ ᱫᱚ ᱟᱹᱣᱨᱤ ᱞᱮ ᱡᱚᱢᱟ, ᱥᱮ ᱱᱤᱛᱚᱝ ᱫᱚ ᱞᱟᱹᱭ ᱞᱮᱠᱷᱟᱱ ᱫᱚ ᱠᱷᱟᱹᱡᱟᱹᱲᱤ ᱠᱚ ᱛᱟᱦᱮᱸ ᱠᱟᱱᱟ ᱾ ᱤᱱᱟᱹ ᱠᱷᱟᱹᱡᱟᱹᱲᱤ ᱪᱟᱱᱟᱥᱩᱨ ᱥᱟᱞᱟᱜ ᱞᱮ ᱡᱚᱢ ᱦᱟᱛᱟᱲ ᱠᱟᱫᱟ ᱾
ᱠᱟᱹᱢᱤ ᱯᱮ ᱪᱟᱞᱟᱣ ᱞᱮᱱᱟ ᱵᱟᱯᱮ ᱡᱚᱢᱟ ᱠᱟᱜᱼᱟ?
ᱠᱟᱹᱢᱤ ᱨᱮᱞᱮ ᱪᱟᱞᱟᱣ ᱞᱮᱱᱟ ᱡᱟᱦᱟᱸ ᱟᱫᱚ ᱚᱱᱟ ᱫᱚ ᱮᱠᱴᱟ ᱛᱮ ᱜᱮᱞᱮ ᱫᱟᱠᱟ ᱞᱮ ᱡᱚᱢ ᱞᱮᱜᱼᱟ ᱾ ᱟᱨ ᱱᱤᱛᱚᱝ ᱫᱚ ᱪᱟᱵᱟ ᱵᱟᱲᱟ ᱠᱟᱛᱮ ᱠᱷᱟᱹᱡᱟᱹᱲᱤ ᱠᱚ ᱡᱚᱢ ᱵᱟᱲᱟ ᱦᱩᱭ ᱠᱟᱱᱟ ᱾
ᱟᱨ ᱪᱮᱫ ᱯᱮ ᱩᱛᱩ ᱞᱮᱫᱟ ᱛᱮᱦᱮᱧ ᱜᱟᱯᱟ ᱫᱚ?
ᱪᱮᱫ ᱮᱢ ᱞᱟᱹᱭ ᱠᱮᱫᱟ?
ᱪᱮᱫ ᱯᱮ ᱩᱛᱩ ᱞᱮᱫᱟ ᱛᱤᱦᱤᱧ ᱫᱚ ᱛᱚᱵᱮ?
ᱛᱮᱦᱮᱧ ᱫᱚ ᱩᱛᱩ ᱦᱩᱭ ᱞᱮᱱᱟ ᱟᱹᱞᱩ ᱟᱨ ᱥᱚᱣᱟᱵᱤᱱ ᱾
ᱚ, ᱚ ᱟᱪᱪᱷᱟ ᱾
ᱟᱪᱪᱷᱟ, ᱚᱱᱛᱮ ᱟᱯᱮ ᱥᱮᱫ ᱟᱯᱮ ᱥᱮᱫ ᱠᱤ ᱚᱱᱠᱟ ᱢᱟᱨᱥᱟᱞ, ᱢᱤᱱᱤ ᱠᱚ ᱢᱟᱱᱮ ᱠᱷᱮᱛ ᱠᱚᱨᱮ ᱵᱟᱹᱫᱽ ᱠᱚᱨᱮ ᱠᱤ ᱚᱱᱠᱟ ᱥᱩᱡᱚᱜᱽ ᱥᱩᱵᱤᱫᱷᱟ ᱢᱮᱱᱟᱜᱼᱟ?
ᱦᱮᱸ, ᱟᱞᱮ ᱚᱱᱮᱧ ᱞᱟᱹᱭ ᱠᱮᱫ ᱰᱤᱯ ᱚᱱᱟ ᱰᱤᱯ ᱟᱞᱮ ᱫᱚ ᱰᱤᱯ ᱞᱮ ᱢᱮᱛᱟᱜᱼᱟ ᱚᱱᱟ ᱫᱚ ᱾
ᱟᱪᱪᱷᱟ ᱾
ᱦᱳᱭ ᱾
ᱢᱟᱱᱮ ᱫᱟᱜ ᱱᱤᱭᱮ ᱫᱚ ᱚᱱᱠᱟ ᱟᱱᱟᱴ ᱵᱟᱹᱱᱩᱜ ᱛᱟᱯᱮᱭᱟ ᱾
ᱵᱟᱝᱟ ᱟᱞᱮᱭᱟᱜ ᱫᱚ ᱫᱟᱜ ᱱᱤᱭᱮ ᱫᱚ ᱚᱱᱠᱟ ᱠᱳᱱᱚ ᱟᱱᱟᱴ ᱫᱚ ᱵᱟᱹᱱᱩᱜ ᱟᱠᱟᱫᱟ ᱾ ᱟᱯᱟᱛᱚᱛᱚ ᱱᱤᱛᱚᱜ ᱫᱚ ᱚᱱᱟ ᱠᱚᱛᱮ ᱜᱮ ᱪᱟᱥ ᱵᱟᱲᱟ ᱦᱩᱭᱩᱜ ᱠᱟᱱᱟ ᱾
ᱟᱪᱪᱷᱟ ᱾
ᱦᱳᱭ ᱾
ᱛᱚ ᱱᱚᱜᱼᱚᱭ ᱡᱮ ᱦᱩᱲᱩ ᱯᱮ ᱨᱚᱦᱚᱭ ᱠᱮᱫᱟ ᱛᱚ ᱤᱱᱟᱹ ᱞᱟᱦᱟ ᱨᱮ ᱠᱤ ᱢᱟᱱᱮ
ᱱᱚᱝᱠᱟ ᱥᱤᱭᱳᱜ ᱡᱚᱠᱷᱚᱱ ᱫᱚ ᱪᱮᱫ ᱴᱮᱠᱴᱟᱨ ᱛᱮᱯᱮ ᱥᱤ ᱚᱪᱚᱭᱮᱫᱟ ᱥᱮ ᱱᱟᱦᱮᱞ ᱰᱟᱝᱨᱟ ᱠᱚᱛᱮ ᱾
ᱵᱟᱝᱟ ᱟᱞᱮ ᱫᱚ ᱚᱱᱟ ᱴᱮᱠᱴᱟᱨ ᱠᱚ ᱫᱚ ᱵᱟᱞᱮ ᱤᱭᱟ ᱟᱞᱮ ᱫᱚ ᱱᱟᱦᱮᱞ ᱛᱮᱜᱮ ᱡᱚᱛᱚ ᱜᱮ ᱟᱞᱮ ᱫᱚ ᱱᱟᱦᱮᱞ ᱰᱟᱝᱨᱤ ᱛᱮ ᱜᱮᱞᱮ ᱥᱤᱭᱟ ᱟᱞᱮ ᱫᱚ ᱾
ᱚ, ᱟᱯᱮ ᱥᱮᱫ ᱫᱚ ᱛᱟᱦᱚᱞᱮ ᱧᱮᱞ ᱞᱮᱠᱷᱟᱱ ᱱᱤᱛ ᱦᱚᱸ ᱞᱟᱦᱟ ᱛᱮᱱᱟᱜ ᱡᱩᱜᱽ ᱢᱮᱱᱟᱜ ᱜᱮᱭᱟ ᱟᱹᱰᱤ ᱱᱟᱯᱟᱭ ᱠᱟᱛᱷᱟ ᱾ ᱟᱸᱡᱚᱢ ᱠᱟᱛᱮ ᱟᱹᱰᱤ ᱱᱟᱯᱟᱭ ᱜᱤᱧ ᱵᱩᱡᱷᱟᱹᱣ ᱠᱮᱫᱟ ᱾ ᱟᱪᱪᱷᱟ ᱟᱪᱪᱷᱟ, ᱟᱹᱰᱤ ᱱᱟᱯᱟᱭ ᱠᱟᱛᱷᱟ ᱠᱟᱱᱟ ᱾ ᱛᱟᱦᱚᱞᱮ ᱟᱞᱮ ᱥᱮᱫ ᱫᱚ ᱞᱟᱹᱭ ᱞᱮᱠᱷᱟᱱ ᱫᱚ ᱚᱱᱟ ᱠᱚᱫᱚ ᱱᱤᱛᱚᱝ ᱫᱚ ᱚᱱᱠᱟ ᱫᱚ ᱵᱟᱹᱱᱩᱜᱼᱟ ᱟᱹᱰᱤ ᱠᱚᱢ ᱧᱮᱞᱚᱜ ᱠᱟᱱᱟ ᱥᱮ ᱟᱞ ᱥᱮᱫ ᱞᱟᱹᱭ ᱞᱮᱠᱷᱟᱱ ᱫᱚ ᱵᱟᱹᱫᱽ ᱠᱚᱫᱚ ᱠᱟᱹᱴᱤᱡ ᱥᱮᱬᱟ ᱧᱚᱜ ᱜᱮᱛᱮ ᱴᱠᱴᱟᱨ ᱠᱚᱛᱮ ᱫᱚ ᱞᱟᱹᱭ ᱞᱮᱠᱷᱟᱱ ᱩᱥᱟᱹᱨᱟᱜ ᱠᱟᱱᱟ ᱥᱮ ᱥᱤ ᱠᱚ ᱚᱱᱟ ᱠᱷᱟᱹᱛᱤᱨ ᱛᱮ ᱟᱞᱮᱥᱮᱫ ᱫᱚ ᱴᱮᱠᱴᱟᱨ ᱜᱮ ᱡᱟᱹᱥᱛᱤ ᱪᱟᱞᱟᱜ ᱠᱟᱱᱟ ᱚᱱᱟ ᱛᱮᱜᱮ ᱥᱤᱪᱚᱭ ᱫᱟᱠᱚ
ᱚ ᱦᱳᱭ ᱦᱳᱭ ᱟᱞᱮ ᱥᱮᱱ ᱫᱚ ᱱᱮᱛᱟᱨ ᱦᱮᱱᱟᱜ ᱠᱚᱜᱮᱭᱟ ᱰᱟᱹᱝᱨᱤ ᱠᱚ ᱟᱫᱚ ᱚᱱᱟ ᱠᱷᱟᱹᱛᱤᱨ ᱛᱮ ᱰᱟᱹᱝᱨᱤ ᱛᱮᱜᱮ ᱥᱤ ᱦᱩᱭᱩᱜ ᱜᱮᱭᱟ ᱟᱞᱮ ᱫᱚ ᱚᱱᱟ ᱠᱚᱛᱮ ᱫᱚ ᱵᱟᱞᱮ ᱥᱤ ᱜᱮᱭᱟ ᱰᱷᱮᱨ ᱫᱚ᱾
ᱦᱮᱸ ᱚᱱᱟᱛᱮ ᱥᱤ ᱞᱮᱠᱷᱟᱱ ᱫᱚ ᱪᱮᱫᱟᱜ ᱥᱮ ᱡᱟᱦᱟᱸ ᱛᱤᱱᱟᱹᱜ ᱥᱟᱭᱤᱰ ᱨᱮ ᱟᱲᱮ ᱟᱲᱮ ᱠᱚ ᱢᱮᱱᱟᱜᱼᱟ ᱛᱚ ᱚᱱᱟ ᱠᱚᱦᱚᱸ ᱟᱹᱰᱤ ᱱᱟᱯᱟᱭ ᱛᱮ ᱥᱤᱜᱼᱟ ᱟᱨ ᱴᱮᱠᱴᱟᱨ ᱛᱮᱫᱚ ᱚᱱᱠᱟ ᱫᱚ ᱵᱟᱝ ᱜᱟᱱᱚᱜᱼᱟ ᱥᱮ ᱟᱞᱮ ᱥᱮ ᱫᱚ ᱚᱱᱟ ᱡᱟᱦᱟᱸ ᱥᱟᱭᱤᱴ ᱠᱚᱨᱮ ᱢᱮᱱᱟᱜᱼᱟ ᱚᱱᱟ ᱫᱚ ᱠᱩᱰᱤ ᱠᱚᱛᱮ ᱜᱮᱮᱞᱮ ᱚᱨ ᱥᱟᱭᱤᱴᱟ᱾ ᱱᱚᱜᱼ ᱱᱚ ᱜᱮ ᱧᱮᱞᱚᱜᱼᱟ ᱚᱱᱟᱠᱤᱱᱟᱜ ᱵᱟᱱᱟᱨ ᱯᱷᱟᱨᱟᱠ ᱢᱮᱱᱟᱜᱼᱟ᱾
ᱟᱯᱮ ᱥᱮᱫ‌ ᱫᱚ ᱡᱚᱱᱮ ᱠᱚ ᱦᱩᱲᱩ ᱨᱚᱦᱚᱭ ᱥᱮ ᱱᱤᱝᱠᱟ ᱱᱤᱡᱮ ᱛᱤᱜᱤ ᱢᱟᱱᱮ ᱩᱱᱠᱩ ᱠᱚ ᱢᱮᱛᱟ ᱠᱚᱣᱟ ᱡᱮ ᱦᱩᱲᱩ ᱨᱚᱦᱚᱭ ᱡᱚᱠᱷᱚᱱ
ᱦᱩᱸ
ᱞᱟᱜᱟᱜ ᱟᱠᱚ ᱦᱚᱲ ᱠᱚ ᱟᱯᱮ ᱥᱮᱜ ᱚᱱᱠᱟ ᱠᱩ ᱠᱟᱹᱢᱤ ᱦᱚᱪᱚᱭᱮ ᱠᱚᱣᱟ ᱥᱮ ᱱᱤᱡᱮ ᱱᱤᱡᱮ ᱛᱮᱜᱮ ᱟᱯᱮ ᱱᱤᱡᱮ ᱛᱮᱯᱮ ᱠᱟᱹᱢᱤ ᱪᱮᱫᱟᱜ ᱥᱮ ᱟᱨᱦᱚᱸ ᱚᱱᱠᱟ ᱟᱹᱛᱩ ᱠᱚᱨᱮ ᱚ ᱦᱮᱸ ᱢᱩᱱᱤᱥ ᱠᱚ ᱟᱯᱮ ᱟ ᱟᱞᱮ ᱥᱮᱫ ᱦᱚᱸ ᱱᱚᱝᱠᱟ ᱠᱚ ᱢᱩᱱᱤᱥ ᱠᱚᱜᱮᱭᱟ ᱮᱴᱟᱜ ᱠᱚ ᱟᱨ ᱱᱤᱡᱮᱨᱟᱜ ᱞᱟᱹᱭ ᱞᱮᱠᱷᱟᱱ ᱫᱚ ᱱᱤᱡᱮᱨᱟᱜ ᱜᱤ ᱦᱮᱸ ᱚᱝᱠᱟ ᱡᱩᱫᱤ
ᱟᱞᱮ ᱫᱚ ᱦᱮᱱᱟᱜ ᱛᱟᱞᱮ ᱜᱮᱭᱟ ᱠᱷᱮᱛ ᱟᱭᱢᱟ ᱜᱟᱱ ᱟᱫᱚ ᱚᱱᱟ ᱠᱚ ᱠᱷᱟᱹᱛᱤᱨ ᱢᱩᱱᱤᱥ ᱵᱟ ᱢᱩᱱᱤᱥ ᱦᱩᱭᱩᱜ ᱠᱷᱟᱱ ᱟᱭᱢᱟ ᱫᱤᱱ ᱞᱟᱜᱟᱜ ᱟᱥᱮ ᱮᱸᱰᱮᱠᱷᱟᱱ ᱛᱟᱭᱱᱚᱢ ᱪᱟᱵᱟᱜ ᱟᱢ ᱛᱟᱭᱱᱚᱢ ᱦᱚᱸ ᱟᱫᱚ ᱚᱱᱟ ᱠᱷᱟᱹᱛᱤᱨ ᱢᱩᱱᱤ ᱥᱟᱛᱮᱜ ᱜᱮ ᱨᱚᱦᱚᱭ ᱵᱟᱲᱟ ᱦᱩᱭᱩᱜ ᱜᱮᱭᱟ
ᱟᱪᱪᱷᱟ ᱟᱹᱰᱤ ᱱᱟᱯᱟᱭ ᱠᱟᱛᱷᱟ ᱢᱩᱱᱤᱥ ᱦᱚᱸ ᱫᱚᱨᱠᱟᱨᱚᱜ ᱠᱟᱱ ᱜᱮᱭᱟ ᱛᱤᱱᱟᱹᱜ ᱩᱥᱟᱹᱨᱟ ᱠᱟᱹᱢᱤ ᱪᱟᱵᱟᱭ ᱤᱱᱟᱹᱜᱤ ᱱᱤᱡᱮ ᱜᱤ
ᱵᱮᱥᱮᱢ ᱵᱩᱡᱷᱟᱹᱣᱟ ᱦᱩᱸᱦᱩ
ᱦᱮᱸ ᱟᱪᱪᱷᱟ ᱛᱟᱯᱚᱨ ᱞᱟᱹᱭ ᱞᱮᱠᱷᱟᱱ ᱫᱚ ᱦᱩᱲᱩ ᱪᱷᱟᱲᱟ ᱟᱨ ᱚᱱᱠᱟ ᱪᱮᱫ ᱠᱚᱯᱮ ᱪᱟᱥ ᱜᱮᱭᱟ
ᱟᱞᱮ ᱫᱚ ᱚᱱᱟ ᱦᱩᱲᱩ ᱪᱷᱟᱲᱟ ᱫᱚ ᱦᱩᱭᱩᱜ ᱠᱟᱱᱟ ᱟᱹᱰᱤ ᱞᱮᱠᱟᱱᱟᱜ ᱜᱮᱞᱮ ᱪᱟᱥ ᱜᱮᱭᱟ ᱡᱮᱢᱚᱱ ᱞᱟᱹᱭ ᱜᱟᱱᱚᱜᱼᱟ ᱤᱭᱟᱹ ᱠᱚ ᱚᱱᱟ ᱡᱚᱱᱰᱨᱟ ᱟᱨ ᱚᱱᱮ ᱪᱷᱚᱞᱟ ᱛᱤᱞᱢᱤᱧ ᱛᱩᱲᱤ ᱟᱹᱰᱤ ᱞᱮᱠᱟᱱᱟᱜ ᱚᱱᱠᱟᱱᱟᱜ ᱜᱮᱞᱮ ᱪᱟᱥ ᱜᱮᱭᱟ ᱱᱚᱜᱼᱚᱭ ᱡᱮᱢᱚᱱ ᱱᱚᱣᱟ ᱞᱟᱦᱟᱨᱮ ᱪᱟᱥ ᱞᱮᱜᱼᱟ ᱟᱫᱚ ᱱᱤᱛᱚᱜ ᱫᱚ ᱦᱟᱸᱜ ᱦᱩᱲᱩ ᱪᱟᱥᱤᱡᱤᱱ ᱠᱟᱱᱟ ᱮᱰᱮᱠᱷᱟᱱ ᱱᱤᱛᱚᱜ ᱫᱚ ᱦᱩᱲᱩ ᱪᱟᱥ ᱦᱩᱭᱩᱜ ᱠᱟᱱᱟ ᱚᱱᱟ ᱠᱚᱫᱚ ᱦᱟᱸᱜ ᱱᱤᱛᱚᱜ ᱫᱚ ᱵᱟᱝ-ᱟ
ᱟᱪᱪᱷᱟ ᱟᱹᱰᱤ ᱱᱟᱯᱟᱭ ᱠᱟᱛᱟ
ᱡᱟᱦᱟᱸ ᱟᱫᱟᱨᱥ ᱞᱟᱹᱭ ᱞᱮᱠᱷᱟᱱ ᱫᱚ ᱦᱩᱲᱩ ᱵᱟᱫ ᱠᱟᱛᱮᱫ ᱱᱤᱭᱟᱹ ᱠᱚᱯᱮ ᱪᱟᱥ ᱜᱮᱭᱟ ᱵᱟ
ᱦᱳᱭ ᱟᱨ ᱦᱩᱲᱩ ᱵᱟᱛ ᱠᱟᱛᱮᱜ ᱚᱱᱟ ᱠᱚᱞᱮ ᱪᱟᱥ ᱜᱮᱭᱟ ᱟᱨ ᱟᱯᱮᱥᱱ ᱫᱚ ᱪᱮᱫ ᱠᱚᱠᱚ ᱪᱟᱥ ᱜᱮᱭᱟ ᱛᱚᱵᱮ
ᱚᱱᱮ ᱞᱟᱹᱭ ᱞᱮᱠᱟᱫᱚ ᱟᱞᱮ ᱥᱮᱫ ᱫᱚ ᱟᱫᱟᱨᱥ ᱡᱚᱠᱷᱚᱱ ᱱᱤᱛᱚᱝ ᱡᱟᱦᱟᱸ ᱦᱩᱲᱩ ᱪᱟᱥ ᱦᱩᱭ ᱱᱟ ᱤᱱᱟᱹ ᱯᱚᱨ ᱦᱚ ᱦᱩᱭ ᱱᱟ ᱤᱱᱟᱹ ᱯᱚᱨ ᱫᱚ ᱚᱱᱟ ᱞᱟᱹᱭ ᱠᱮᱜ ᱞᱮᱠᱟ ᱛᱩᱲᱤ ᱡᱚᱱᱰᱨᱟ ᱟᱨ ᱜᱩᱦᱩᱢ ᱠᱚ ᱱᱤᱭᱟᱹ ᱠᱚᱜᱤ ᱫᱟ ᱱᱤᱭᱟᱹ ᱠᱟᱹ ᱪᱟᱵᱟ ᱞᱮᱱᱠᱷᱟᱱ ᱢᱟᱱᱮ ᱜᱮᱜ ᱨᱟᱠᱟᱵ ᱞᱮᱠᱷᱟᱱ ᱫᱚ ᱛᱟᱨᱯᱚᱨ ᱱᱤᱭᱟᱹ ᱠᱚᱞᱮ ᱪᱟᱥᱟ ᱛᱩᱲᱤ, ᱡᱚᱱᱰᱨᱟ ᱟᱨ ᱜᱩᱦᱩᱢ ᱾
ᱚᱻ ᱦᱳᱭ ᱦᱳᱭ ᱟᱨ ᱛᱚᱵᱮ ᱟᱯᱮ ᱥᱮᱱ ᱫᱚ ᱪᱟᱥᱵᱟᱥ ᱫᱚ ᱪᱮᱫᱞᱮᱠᱟ ᱦᱩᱭᱩᱜ ᱜᱮᱭᱟ ᱵᱮᱥ ᱜᱮᱥᱮ ᱪᱮᱫᱞᱮᱠᱟ?
ᱟᱞᱮ ᱥᱮᱫ ᱞᱟᱹᱭ ᱞᱮᱠᱷᱟᱱ ᱫᱚ ᱪᱟᱥ ᱵᱟᱥ ᱫᱚ ᱱᱟᱯᱟᱭ ᱜᱮ ᱦᱩᱭᱩᱜᱼᱟ ᱟᱨ ᱱᱚᱝ ᱫᱟ ᱴᱷᱤᱠ ᱢᱚᱛᱚ ᱫᱟᱜ ᱡᱩᱫᱤ ᱵᱟᱞᱮ ᱧᱟᱢᱟ
ᱚ ᱦᱩᱸ
ᱥᱮ ᱴᱷᱤᱠ ᱢᱚᱛᱚ ᱥᱟᱦᱟᱨ ᱡᱩᱫᱤ ᱡᱟᱦᱟᱸᱭ ᱵᱟᱭ ᱮᱢᱟ ᱛᱚ ᱱᱚᱝᱠᱟ ᱠᱤᱪᱷᱩ ᱫᱚ ᱧᱮᱞᱚᱜ ᱜᱮᱭᱟ ᱡᱮ ᱦᱩᱲᱩ ᱠᱚ ᱚᱱᱠᱟ ᱟᱹᱰᱤ ᱱᱟᱯᱟᱭ ᱵᱟᱝ ᱦᱩᱭᱩᱜᱼᱟ, ᱱᱚᱝᱠᱟ ᱟᱨᱟᱜ ᱜᱮ ᱦᱩᱭᱩᱜᱼᱟ ᱟᱨ ᱴᱷᱤᱠ ᱢᱚᱛᱚ ᱫᱚ ᱵᱟᱝ ᱦᱩᱲᱩ ᱠᱚ ᱵᱟᱝ ᱱᱟᱯ ᱦᱩᱭᱩᱜᱼᱟ᱾
ᱟᱪᱪᱷᱟ ᱦᱳᱭ᱾
ᱟᱫᱚ ᱱᱚᱜᱼᱚ ᱱᱤᱭᱟᱹᱜᱤ ᱤᱧ ᱢᱟᱧ ᱧᱮᱞ ᱠᱟᱜᱼᱟ ᱱᱚᱝᱠᱟ ᱥᱟᱦᱟᱨ ᱠᱩ ᱱᱟᱶᱟ ᱱᱟᱶᱟ ᱜᱮ ᱛᱩᱜ ᱟᱠᱟᱱᱟ ᱥᱮ ᱟᱨ ᱱᱚᱝᱠᱟ ᱥᱟᱦᱟᱨ ᱠᱚᱦᱚᱸ ᱞᱟᱦᱟᱛᱮ ᱞᱮᱠᱟ ᱢᱟ ᱵᱟᱹᱱᱩᱜᱼᱟ᱾
ᱦᱮᱸ ᱦᱮᱸ ᱦᱮᱸ᱾ ᱱᱮᱛᱟᱨ ᱢᱟ ᱪᱮᱫ ᱠᱚᱪᱚ ᱵᱤᱥᱠᱚ ᱜᱮᱵᱥᱱ ᱵᱚᱱ ᱮᱢᱟᱜ ᱠᱟᱱᱟ ᱚᱱᱟ ᱠᱷᱟᱹᱛᱤᱨ ᱟᱹᱰᱤ ᱜᱟᱱ ᱜᱮ ᱩᱱᱠᱩ ᱡᱮᱢᱚᱱ ᱦᱟᱹᱠᱩ ᱠᱚᱦᱚᱸ ᱱᱮᱛᱟᱨ ᱢᱟ ᱚᱱᱠᱟ ᱵᱟᱠᱚ ᱧᱟᱢᱚᱜ ᱠᱟᱱᱟ ᱟᱞᱮ ᱥᱮᱱ ᱫᱚ, ᱟᱯᱮ ᱥᱮᱱ ᱫᱚᱠᱚ ᱧᱟᱢᱚᱜ ᱠᱟᱱᱟ ᱥᱮ ᱵᱟᱝ? ᱟᱞᱮ ᱥᱮᱱ ᱫᱚ
ᱟᱞᱮ ᱥᱮᱜ ᱞᱟᱹᱭ ᱞᱮᱠᱷᱟᱱ ᱫᱚ ᱜᱟᱹᱰᱤᱭᱟᱹ ᱠᱚᱫᱚ ᱢᱮᱱᱟᱜ ᱜᱮᱭᱟ, ᱜᱟᱹᱰᱤᱭᱟᱹ ᱠᱚ
ᱟᱞᱮ ᱥᱮᱫ ᱦᱚᱸ ᱜᱟᱹᱰᱤᱭᱟᱹ ᱨᱮᱫᱚ ᱢᱮᱱᱟᱜ ᱜᱮᱭᱟ ᱜᱟᱹᱰᱤᱭᱟᱹ᱾ ᱠᱩᱠᱚ ᱧᱟᱢᱚᱜ-ᱟ᱾ ᱢᱮᱱᱠᱷᱟᱱ ᱚᱱᱟ ᱞᱟᱦᱟᱛᱮ ᱡᱮᱢᱚᱱ ᱠᱷᱮᱛ ᱠᱚᱨᱮᱜ ᱠᱚ ᱧᱟᱢᱚᱜ ᱠᱟᱱ ᱛᱟᱦᱮᱱᱟ ᱠᱟᱴᱠᱚᱢ ᱠᱚ᱾ ᱤᱭᱟᱹ ᱠᱚ ᱦᱟᱹᱠᱩ ᱠᱚ ᱪᱚᱰᱜᱚᱡ ᱠᱚ ᱱᱮᱛᱟᱨ ᱫᱚ ᱯᱩᱴᱷᱤ ᱠᱚ ᱩᱱᱠᱩ ᱦᱚᱸᱠᱚ ᱟᱫᱽ ᱤᱫᱤᱭᱱᱟ ᱱᱮᱛᱟᱨ ᱫᱚ᱾
ᱦᱮᱸ ᱟᱹᱰᱤ ᱥᱟᱹᱨᱤ ᱠᱟᱛᱷᱟ ᱵᱮᱱ ᱞᱟᱹᱭ ᱠᱮᱫᱟ ᱪᱮᱫᱟᱜ ᱥᱮ ᱱᱚᱝᱠᱟ ᱠᱷᱮᱛ ᱠᱚᱨᱮ ᱵᱟᱹᱫᱽ ᱠᱚᱨᱮ ᱠᱚ ᱧᱟᱢᱚᱜ ᱛᱟᱸᱦᱮ ᱦᱟᱹᱠᱩ ᱠᱚ ᱱᱚᱝᱠᱟ ᱱᱤᱛᱟᱹᱝ ᱫᱚ ᱦᱟᱹᱠᱩ ᱠᱚᱦᱚᱸ ᱱᱤᱛᱟᱹᱝ ᱫᱚ ᱤᱱᱟᱹᱜ ᱵᱟᱠᱚ ᱧᱟᱢᱚᱜ ᱠᱟᱱᱟ᱾
ᱦᱳᱭ ᱟᱨ ᱩᱱᱠᱩ ᱦᱟᱹᱠᱩ ᱫᱚ ᱟᱞᱟᱠ ᱩᱱᱠᱩ ᱦᱟᱹᱠᱩ ᱫᱚ ᱮᱴᱟᱜ ᱞᱮᱠᱟ ᱠᱚ ᱥᱤᱵᱤᱞᱟ᱾ ᱩᱱᱠᱩ ᱫᱚ ᱟᱹᱰᱤ ᱵᱮᱥ ᱠᱚ ᱥᱤᱵᱤᱞᱟ ᱟᱹᱰᱤ ᱵᱮᱥ ᱵᱩᱡᱷᱟᱹᱜ ᱟᱠᱚ᱾ ᱠᱩ ᱫᱚ ᱦᱟᱹᱠᱩ ᱫᱚ᱾
ᱮᱠᱫᱚᱢ ᱥᱟᱹᱨᱤ ᱠᱟᱛᱷᱟ ᱵᱤᱱ ᱞᱟᱹᱭ ᱠᱮᱫᱟ᱾ ᱪᱮᱫᱟᱜ ᱥᱮ ᱵᱟᱹᱫᱽ ᱨᱮᱱ ᱦᱟᱹᱠᱩ, ᱠᱟᱴᱠᱚᱢ ᱟᱞᱮ ᱥᱮᱫ ᱞᱟᱹᱭ ᱞᱮᱠᱷᱟᱱ ᱩᱱᱠᱩ ᱫᱚ ᱮᱠᱫᱚᱢ ᱠᱚ ᱱᱤᱛᱟᱹᱝ ᱠᱩ ᱟᱫ ᱪᱟᱵᱟᱭᱱᱟ᱾ ᱥᱤ ᱱᱤᱛᱚᱝ ᱚᱱᱠᱟᱜᱮ ᱵᱟᱠᱚ ᱧᱟᱢᱚᱜ ᱠᱟᱱᱟ ᱟᱹᱰᱤ ᱠᱚᱢ᱾
ᱚ ᱟᱪᱪᱷᱟ᱾ ᱦᱳᱭ ᱚᱱᱟ ᱠᱷᱟᱹᱛᱤᱨ ᱜᱮ ᱩᱱᱠᱩ ᱦᱟᱹᱠᱳ ᱫᱚ ᱚᱠᱟᱨᱮᱢ ᱧᱟᱢ ᱠᱚᱣᱟ, ᱩᱱᱠᱩ ᱦᱟᱠ-ᱦᱟᱹᱠᱩ ᱩᱱᱟᱹᱜ ᱥᱤᱵᱤᱞᱟᱠᱚ ᱟᱨ ᱚᱱᱠᱟ ᱵᱤᱡ ᱠᱚᱵᱚᱱ ᱮᱢᱟᱜ ᱠᱟᱱᱟ ᱛᱚ ᱚᱱᱟ ᱠᱷᱟᱹᱛᱤᱨ ᱩᱱᱠᱩ ᱫᱚᱠᱚ ᱩᱡᱟᱹᱨ ᱪᱟᱵᱟᱭᱱᱟ᱾
ᱦᱮᱸ ᱮᱠᱫᱚᱢ ᱱᱮᱛᱟᱨ ᱫᱚ ᱵᱟᱹᱭ ᱵᱟᱹᱭ ᱛᱮ ᱵᱟᱠᱚ ᱞᱟᱹᱭᱟ ᱱᱟᱣᱟᱱᱟᱜ ᱛᱮᱭᱟᱨᱚᱜ ᱠᱟᱱᱟ ᱟᱨ ᱡᱟᱦᱟᱱ ᱠᱚ ᱞᱟᱦᱟ ᱛᱮᱱ ᱠᱚ ᱛᱟᱦᱮᱸ ᱠᱟᱱᱟ ᱱᱤᱛᱟᱹᱝ ᱫᱚᱠᱚ ᱟᱫᱽ ᱪᱟᱵᱟᱜ ᱠᱟᱱᱟ᱾
ᱦᱳᱭ ᱦᱳᱭ ᱱᱮᱛᱟᱨ ᱫᱚ ᱟᱫᱽ ᱪᱟᱵᱟᱭ ᱱᱟᱠᱚ ᱮᱠᱵᱟᱨᱮᱛᱮ ᱩᱱᱠᱩ ᱠᱚᱫᱚ᱾ ᱥᱮᱫᱟᱭ